ᱦᱮᱞᱳ
ᱦᱮᱸ ᱜᱚᱝᱠᱮ ᱨᱚᱲ ᱟᱸᱡᱚᱢᱚᱜ ᱠᱟᱱ ᱛᱟᱞᱤᱧᱟ ᱛᱚ?
ᱦᱳᱭ ᱟᱸᱡᱚᱢᱚᱜ ᱠᱟᱱ ᱜᱮᱭᱟ ᱾
ᱟᱫᱚ ᱱᱚᱝᱠᱟ ᱦᱟᱸᱜ ᱡᱳᱨ ᱧᱚᱜ ᱫᱚ ᱵᱟᱭ ᱟᱸᱚᱢᱚᱜ ᱠᱟᱱ ᱛᱟᱵᱮᱱᱟ ᱱᱚᱝᱠᱟ ᱾ ᱟᱥᱛᱮ ᱟᱥᱛᱮ ᱧᱚᱜ ᱜᱮ ᱵᱟᱹᱭ ᱵᱟᱹᱭ ᱛᱮ ᱾
ᱟᱪᱪᱷᱟ ᱱᱤᱛᱚᱜ ᱟᱸᱡᱚᱢᱚᱜ ᱠᱟᱱᱟ ᱱᱤᱛᱚᱜ
ᱦᱳᱭ ᱦᱳᱭ ᱱᱤᱛᱚᱜ ᱫᱚ ᱟᱸᱡᱚᱢᱚᱜ ᱠᱟᱱᱟ
ᱚ ᱟᱪᱪᱷᱟ ᱦᱮᱰᱯᱷᱳᱱ ᱞᱤᱧ ᱞᱟᱜᱟᱣ ᱟᱠᱟᱫ ᱟ ᱛᱚ ᱚᱱᱟ ᱠᱷᱟᱹᱛᱤᱨ ᱵᱮᱥ ᱴᱷᱤᱠ ᱵᱟᱭ ᱟᱸᱡᱚᱢᱚᱜ ᱠᱟᱱᱟ᱾
ᱟᱪᱪᱷᱟ ᱟᱪᱪᱷᱟ ᱟᱹᱞᱤᱧᱟᱜ ᱜᱮ ᱜᱚᱝᱠᱮ ᱪᱮᱫ ᱞᱮᱠᱟ ᱟᱸᱡᱚᱢᱚᱜ ᱠᱟᱱᱟ?
ᱟᱹᱵᱤᱱᱟᱜ ᱫᱚ ᱵᱷᱟᱹᱜᱤ ᱜᱮ ᱟᱸᱡᱚᱢᱚᱜ ᱠᱟᱱᱟ ᱢᱚᱴᱟᱢᱩᱴᱤ ᱤᱥᱯᱚᱥᱴᱚ ᱜᱮ ᱟᱹᱞᱤᱧᱟᱜ ᱜᱮ
ᱟᱸᱦ ᱟᱸᱦ ᱱᱤᱛᱚᱜ ᱫᱚ ᱟᱸᱡᱚᱢᱚᱜ ᱠᱟᱱᱟ ᱠᱟᱹᱴᱤᱡ ᱚᱱᱠᱟ ᱢᱟᱲᱟᱝ ᱛᱮ ᱞᱟᱦᱟ ᱧᱚᱜ ᱵᱟᱝ ᱟᱸᱡᱚᱢᱚᱜ ᱠᱟᱱ ᱛᱟᱦᱮᱸ ᱡᱳᱨ ᱧᱚᱜ
ᱟᱪᱪᱷᱟ ᱛᱚ ᱦᱮᱸ ᱡᱚᱦᱟᱨ ᱜᱮ ᱟᱯ ᱦᱩᱛᱩᱢ ᱠᱚᱫᱚ ᱦᱩᱭ ᱵᱟᱲᱟᱭᱮᱱᱟ ᱥᱮ ᱟᱹᱨᱤᱭᱟ?
ᱦᱮᱸ ᱦᱩᱭ ᱟᱠᱟᱱᱟ ᱦᱩᱭ ᱵᱟᱲᱟ ᱠᱟᱛᱮ ᱜᱮ ᱫᱩᱲᱩᱵ ᱵᱟᱲᱟ ᱦᱩᱭ ᱟᱠᱟᱱᱟ
ᱚ ᱟᱪᱪᱷᱟ ᱾ ᱛᱚ ᱪᱟ ᱱᱟᱥᱛᱟ ᱵᱟᱲᱟᱭᱮᱱᱟ ᱵᱤᱱ ᱥᱮ ᱟᱹᱣᱨᱤᱭᱟ
ᱦᱳᱭ ᱱᱟᱥᱛᱟ ᱵᱟᱲᱟ ᱫᱚ ᱦᱩᱭ ᱟᱠᱟᱱᱟ ᱥᱮᱛᱟᱜ ᱨᱮ ᱱᱚᱝᱠᱟ ᱠᱷᱟᱹᱡᱟᱹᱲᱤ ᱡᱚᱢ ᱦᱩᱭ ᱟᱠᱟᱱᱟ ᱱᱚᱝᱠᱟ ᱫᱟᱠᱟ ᱠᱚᱫᱚ ᱟᱨ ᱱᱚᱜᱼᱚᱭ ᱤᱥᱤᱱ ᱫᱚ ᱤᱥᱤᱱ ᱟᱠᱟᱱᱟ ᱟᱣᱨᱤ ᱡᱚᱢ ᱦᱩᱭᱩᱜᱼᱟ᱾
ᱚ ᱟᱪᱪᱷᱟ
ᱡᱚᱢ ᱵᱟᱲᱟ ᱦᱩᱭᱩᱜᱼᱟ ᱱᱚᱝᱠᱟ ᱛᱩᱯᱩ ᱵᱟᱲᱟ ᱠᱟᱛᱮ ᱟᱦ
ᱟᱪ ᱜᱚᱝᱠᱮ ᱛᱚᱵᱮ ᱵᱩᱨᱩ ᱵᱚᱸᱜᱟ ᱠᱚᱫᱚ ᱵᱤᱱ ᱟᱸᱡᱚᱢ ᱟᱠᱟᱫᱼᱟ ᱥᱮ ᱵᱟᱝ ᱯᱟᱴᱟᱵᱤᱫᱷᱟᱹ ᱵᱩᱨᱩ ᱵᱚᱸᱜᱟ ᱠᱚ
ᱦᱳᱭ ᱟᱸᱡᱚᱢ ᱟᱠᱟᱫ ᱜᱮᱭᱟᱞᱤᱧ
ᱪᱟᱞᱟᱣ ᱵᱟᱲᱟ ᱟᱠᱟᱱᱟ ᱥᱮ ᱵᱟᱝ
ᱦᱳᱭ ᱪᱟᱞᱟᱣ ᱵᱟᱲᱟ ᱟᱠᱟᱱ ᱜᱮᱞᱤᱧ ᱟᱫᱚ ᱱᱚᱣᱟ ᱡᱟᱦᱟᱸ ᱯᱟᱴᱟᱵᱤᱸᱫᱟᱹ ᱵᱮᱱ ᱞᱟᱹᱭ ᱠᱮᱫᱼᱟ
ᱦᱮᱸ ᱦᱮᱸ
ᱚᱸᱰᱮ ᱫᱚ ᱵᱟᱞᱤᱧ ᱪᱟᱞᱟᱣ ᱟᱠᱱᱟ
ᱛᱚ ᱵᱩᱨᱩ ᱵᱳᱸᱜᱟ ᱵᱤᱱ ᱪᱟᱞᱟᱣ ᱟᱠᱟᱱᱟ ᱵᱟᱝ
ᱦᱳᱭ ᱦᱳᱭ ᱪᱟᱞᱟᱣ ᱞᱮᱱᱟᱞᱤᱧ ᱚᱸᱰᱮ ᱫᱚ ᱢᱤᱫ ᱫᱷᱟᱣ ᱜᱮᱞᱤᱧ ᱪᱟᱞᱟᱣ ᱟᱠᱟᱱᱟ
ᱚᱦ ᱛᱮ ᱚᱠᱟᱞᱮᱠᱟ ᱦᱩᱭᱩᱜᱼᱟ ᱟᱹᱞᱤᱧ ᱵᱟᱞᱤᱧ ᱵᱟᱲᱟᱭᱟ ᱵᱟᱨ ᱫᱤᱱ ᱦᱩᱭᱩᱜᱼᱟ ᱟᱹᱞᱤᱧ ᱦᱚᱸ ᱵᱟᱹᱞᱤᱧ ᱪᱟᱞᱟᱣ ᱟᱠᱟᱱᱟ ᱚᱱᱟ ᱜᱮ ᱛᱮᱥ ᱚᱱᱮ ᱵᱷᱟᱹᱜᱤ ᱡᱤᱵᱤᱱ ᱞᱟᱹᱭ ᱠᱮᱭᱟ ᱟᱹᱞᱤᱧ ᱦᱚᱸ ᱪᱟᱞᱟᱜ ᱟᱹᱞᱤᱧ ᱚᱸᱰᱮ ᱠᱷᱚᱱ
ᱟᱹᱞᱤᱧ ᱦᱚᱸ ᱩᱱᱟᱹᱜ ᱴᱷᱟ. ᱠᱟ. ᱫᱚ ᱵᱟᱹᱞᱤᱧ ᱵᱟᱲᱟᱭᱟ ᱱᱚᱝᱠᱟ ᱢᱤᱫ ᱫᱷᱟᱣ ᱜᱮᱞᱤᱧ ᱪᱟᱞᱟᱣ ᱟᱠᱟᱱᱟ ᱟᱨ ᱩᱱᱢᱟ ᱱᱚᱝᱠᱟ ᱵᱩᱨᱩ ᱵᱚᱸᱜᱟ ᱦᱤᱞᱳᱜ ᱫᱚ ᱱᱚᱝᱠᱟ ᱞᱟᱹᱭ ᱜᱮᱭᱟ ᱠᱚ ᱫᱚᱢᱮ ᱫᱟᱜᱟᱭ ᱟᱨ ᱩᱱ ᱦᱤᱞᱳᱜ ᱫᱟᱜ ᱞᱮᱼᱟᱭ ᱱᱚᱝᱠᱟ
ᱟᱪᱪᱷᱟ
ᱚᱱᱠᱟ ᱯᱨᱚᱛᱤᱵᱟᱨ ᱜᱮ ᱱᱚᱝᱠᱟ ᱞᱟᱹᱭ ᱠᱚ ᱫᱟᱜᱟᱭ ᱟᱨ ᱫᱟᱜᱽ ᱜᱮᱭᱟᱭ ᱚᱸᱰᱮ ᱫᱚ ᱵᱩᱨᱩ ᱵᱚᱸᱜᱟ ᱨᱮᱫᱚ ᱡᱟᱦᱟᱸ ᱫᱚ ᱚᱱᱟ ᱵᱩᱨᱩ ᱠᱚ ᱫᱮᱡᱚᱜ ᱫᱚ
ᱦᱳᱸ
ᱦᱳᱭ
ᱟᱪᱪᱷᱟ ᱜᱚᱝᱠᱮ ᱛᱚᱵᱮ ᱚᱱᱟ ᱵᱩᱨᱩ ᱵᱚᱸᱜᱟ ᱨᱮᱫᱚ ᱵᱩᱨᱩ ᱵᱩᱨᱩ ᱠᱚ ᱵᱚᱸᱜᱟᱼᱟ ᱥᱮ ᱚᱠᱟ ᱞᱮᱠᱟ ᱚᱸᱛᱮ ᱫᱚ ᱵᱩᱨᱩ ᱵᱚᱸᱜᱟ ᱞᱮᱠᱟ ᱜᱮ ᱵᱩᱡᱷᱟ. ᱠᱟᱱᱟ
ᱦᱳᱭ ᱦᱳᱭ ᱱᱚᱝᱠᱟ ᱵᱩᱨᱩ ᱪᱚᱴ ᱨᱮ ᱵᱚᱸᱜᱟ ᱢᱮᱱᱟᱜᱼᱟ ᱟᱨᱠᱤ ᱵᱚᱸᱜᱟ ᱛᱷᱟᱱ
ᱟᱪᱪᱷᱟ
ᱦ ᱚᱱᱟ ᱧᱮᱧᱮᱞ ᱜᱮᱠᱚ ᱪᱟᱞᱟᱜᱼᱟ
ᱯᱨᱚᱥᱟᱫᱽ ᱠᱚᱠᱚ ᱤᱫᱤ ᱛᱟᱨᱟᱭᱟ ᱵᱟᱝ
ᱦᱳᱭ ᱦᱳᱭ ᱟᱫᱚ ᱟᱞᱮ ᱫᱚ ᱦᱟᱸᱜ ᱵᱟᱞᱮ ᱤᱫᱤ ᱞᱮᱫᱟ ᱱᱚᱝᱠᱟ ᱵᱚᱠᱟ ᱧᱮᱧᱮᱞ ᱜᱮᱞᱮ ᱪᱟᱞᱟᱣ ᱞᱮᱱᱟ ᱟᱞᱮ ᱫᱚ ᱤᱫᱤ ᱜᱮᱭᱟ ᱠᱚ ᱧᱮᱞ ᱟᱠᱟᱫ ᱠᱚᱣᱟᱞᱤᱧ ᱱᱚᱝᱠᱟ ᱪᱚᱴ
ᱦᱮᱸ ᱦᱳᱭᱛᱳ ᱡᱟᱦᱟᱸᱭ ᱠᱚᱠᱚ ᱢᱟᱱᱚᱛ ᱵᱟᱲᱟᱜ ᱠᱷᱟᱱ ᱩᱱᱠᱩ
ᱦᱳᱭ ᱦᱳᱭ ᱦᱳᱭ ᱠᱟ ᱵᱩᱨᱩ ᱪᱚᱴᱨᱮ ᱱᱚᱝᱠᱟ ᱫᱷᱤᱨᱤ ᱢᱮᱱᱟᱜᱼᱟ ᱟᱨᱠᱤ ᱱᱚᱝᱠᱟ ᱞᱟᱹᱴᱩ ᱞᱟᱹᱴᱩ ᱫᱷᱤᱨᱤ
ᱟᱪᱪᱷᱟ ᱛᱟᱦᱚᱞᱮ ᱚᱱᱟ ᱵᱩ ᱵᱩᱨᱩ ᱨᱮ ᱵᱚᱸᱜᱟ ᱭᱟᱜᱼᱟ ᱥᱮ ᱫᱟᱨᱮ ᱨᱮ ᱥᱮ ᱫᱷᱤᱨᱤ ᱨᱮ
ᱱᱚᱝᱠᱟ ᱫᱟᱨᱮ ᱦᱚᱸ ᱢᱮᱱᱟᱜᱼᱟ ᱱᱚᱸᱰᱮ ᱜᱮ ᱦᱟ ᱮ ᱸᱫᱷᱤᱨᱤ ᱢᱮᱱᱟᱜᱼᱟ ᱟᱹᱞᱤᱧ ᱫᱚᱞᱤᱧ ᱧᱮᱞ ᱞᱮᱜᱼᱟ ᱟᱨ ᱱᱚᱝᱠᱟ ᱥᱚᱛᱟᱱ ᱚᱱᱫᱟ ᱵᱷᱤᱲ ᱛᱟᱦᱮᱸ ᱠᱟᱱᱟ ᱛᱚ ᱢᱚᱸᱡᱽ ᱥᱟᱹᱦᱤᱡ ᱫᱚ ᱵᱟᱞᱤᱧ ᱧᱮᱞ ᱫᱟᱲᱮᱭᱟᱫᱟ
ᱚ ᱟᱪᱪᱷᱟ ᱟᱪᱪᱷᱟ
ᱟᱸ ᱩᱱ ᱚᱠᱛᱚ ᱜᱮ ᱦᱟᱸᱜ ᱫᱟᱜ ᱠᱮᱫ ᱟᱫᱚ ᱦᱟᱱᱛᱮ ᱚᱱᱛᱮ ᱞᱮ ᱤᱭᱟᱹ ᱜᱚᱫ ᱮᱱᱟ ᱩᱢᱩᱞ ᱜᱚᱫ ᱮᱱᱟᱞᱮ
ᱟᱪᱷᱟ
ᱩᱸ
ᱛᱚ ᱟᱸᱡᱚᱢᱮᱫᱼᱟᱤᱧ ᱥᱳᱥᱟᱞ ᱢᱤᱰᱤᱭᱟ ᱠᱚᱨᱮᱜᱮᱧ ᱧᱮᱞ ᱵᱟᱲᱟᱭᱼᱟ ᱛᱚ ᱥᱤᱨᱮᱤ ᱠᱚ ᱵᱮᱱᱟᱣᱠᱟᱫᱼᱟ ᱥᱮᱪᱮᱫ ᱱᱤᱭᱟᱹ ᱫᱷᱟ ᱫᱚ
ᱦᱳᱭ ᱦᱳᱭ ᱢᱟᱲᱟᱝ ᱛᱮᱫᱚ ᱦᱟᱸᱜ ᱵᱟᱝ ᱛᱟᱦᱮᱸ ᱠᱟᱱᱟ ᱟᱞᱮ ᱡᱮ ᱥᱮᱨᱢᱟ ᱞᱮ ᱪᱟᱞᱟᱣ ᱞᱮᱱᱟ
ᱚ
ᱩᱱ ᱥᱚᱢᱚᱭ ᱫᱚ ᱱᱚᱝᱠᱟ ᱵᱟᱝ ᱛᱟᱦᱮᱸ ᱠᱟᱱᱟ ᱥᱟᱹᱲᱤ ᱠᱚᱫᱚ ᱟᱫᱚ ᱱᱤᱭᱟᱹ ᱵᱟᱨ ᱱᱚᱝᱠᱟ ᱧᱮᱞ ᱵᱟᱲᱟᱭᱟᱞᱮ ᱱᱚᱝᱠᱟ ᱢᱳᱵᱟᱭᱤᱞ ᱠᱚᱨᱮ
ᱚ
ᱵᱮᱱᱟᱣ ᱠᱟᱜᱼᱟ ᱠᱚ ᱚᱱᱠᱟ ᱥᱩᱵᱤᱫᱷᱟ ᱵᱮᱱᱟᱣ ᱠᱟᱫᱟ ᱨᱟᱠᱟᱵ ᱨᱮᱱᱟᱜ
ᱦᱩᱸ
ᱟᱫᱚ ᱩᱱ ᱥᱚᱢᱚᱭ ᱫᱚ ᱦᱟᱸᱜ ᱟᱹᱰᱤ ᱠᱚᱥᱴᱚ ᱛᱮᱞᱮ ᱨᱟᱠᱟᱵ ᱞᱮᱱᱟ
ᱚ ᱢᱟᱱᱮ ᱥᱟᱵ ᱥᱟᱵ ᱛᱮ ᱫᱟᱨᱮ ᱨᱮ ᱥᱟᱵ ᱥᱟᱵ ᱛᱮ ᱵᱟᱝ
ᱦᱳᱭ ᱦᱳᱭ ᱫᱟᱨᱮ ᱠᱚᱨᱮ ᱱᱚᱝᱠᱟ ᱫᱷᱤᱨᱤ ᱠᱚᱨᱮ ᱥᱟᱵ ᱥᱟᱵ ᱛᱮ ᱩᱸ ᱟᱹᱰᱤ ᱪᱚᱴ ᱜᱮᱭᱟ ᱥᱮ ᱱᱚᱝᱠᱟ ᱠᱚᱥᱴᱚ ᱧᱚᱜ ᱜᱮ ᱵᱩᱡᱷᱟᱹᱜᱼᱟ
ᱦᱮᱸ ᱟᱹᱞᱤᱧ ᱟᱸᱡᱚᱢ ᱟᱠᱟᱫ ᱠᱚᱣᱟ ᱜᱷᱩᱲᱤ ᱚᱴᱟᱝ ᱤᱭᱟᱹ ᱢᱟᱱᱮ ᱡᱟ ᱦᱮᱯᱨᱟᱣ ᱠᱚ ᱦᱩᱭᱩᱜ ᱜᱮᱭᱟ ᱥᱮ ᱪᱮᱫ?
ᱦᱳᱭ ᱦᱳᱭ ᱞᱟᱛᱟᱨ ᱨᱮ ᱦᱩᱭᱩᱜ ᱜᱮᱭᱟ
ᱞᱟᱛᱟᱨ ᱨᱮ ᱥᱮ ᱪᱚᱴ ᱨᱮ ᱜᱚᱝᱠᱮ?
ᱪᱤᱫ ᱜᱚᱝᱠᱮ ᱵᱟᱞᱤᱧ ᱵᱩᱡᱽ ᱫᱟᱲᱮᱭᱟᱫᱟ ᱾
ᱜᱷᱩᱲᱤ ᱜᱷᱩᱲᱤ ᱵᱤᱱ ᱧᱮᱞ ᱟᱠᱟᱫ ᱠᱚᱣᱟ ᱜᱷᱩᱲᱤ ᱚᱴᱟᱝ?
ᱦᱳᱭ ᱦᱳᱭ
ᱚᱱᱟ ᱦᱮᱯᱨᱟᱣ ᱠᱚ ᱦᱩᱭᱩᱜ ᱜᱮᱭᱟ ᱥᱮ ᱪᱮᱫ ᱞᱤᱧ ᱟᱸᱡᱚᱢ ᱠᱟᱜᱼᱟ
ᱟᱹᱞᱤᱧ ᱦᱚᱞᱤᱧ ᱟᱸᱡᱚᱢ ᱟᱠᱟᱜᱼᱟ ᱟᱞᱤᱧ ᱫᱚ ᱵᱟᱹᱞᱤᱧ ᱧᱮᱞ ᱟᱠᱟᱜᱼᱟ
ᱦᱩᱸ ᱚᱱᱟ ᱫᱚ ᱦᱟᱸᱜ ᱚᱱᱟᱛᱮ ᱵᱟᱹᱞᱤᱧ ᱞᱟᱹᱭ ᱫᱟᱲᱮᱭᱟᱜ ᱠᱟᱱᱟ
ᱚᱱᱠᱟ ᱥᱤᱨᱯᱟᱹ ᱠᱚᱠᱚ ᱫᱚᱦᱚ ᱠᱟᱜᱼᱟ ᱛᱚ ᱵᱷᱟᱜᱤ ᱵᱷᱟᱜᱤ ᱚᱠᱚᱭ ᱵᱮᱥᱤ ᱪᱚᱴᱮ ᱩᱰᱷᱟᱹᱜᱼᱟ ᱥᱤᱨᱯᱟᱹ ᱠᱚ ᱫᱚᱦᱚ ᱠᱟᱜᱼᱟ
ᱚ ᱟᱪᱪᱷᱟ ᱟᱪᱪᱷᱟ ᱵᱟᱵᱤᱱ ᱦᱮᱡ ᱵᱟᱲᱟ ᱟᱠᱟᱱᱟ ᱟᱹᱵᱤᱱ ᱫᱚ?
ᱪᱟᱞᱟᱣ ᱵᱟᱝ ᱪᱟᱞᱟᱣ ᱵᱟᱲᱟ ᱦᱩᱭ ᱠᱟᱱᱟ ᱜᱚᱝᱠᱮ᱾
ᱚ ᱟᱪᱪᱷᱟ ᱟᱪᱪᱷᱟ
ᱥᱳᱨ ᱜᱮ ᱨᱮᱦᱚᱞᱤᱧ ᱟᱫᱚ ᱵᱟᱞᱤᱧ ᱪᱟᱞᱟᱣ ᱵᱟᱲᱟ ᱟᱠᱟᱱᱟ
ᱚ ᱟᱪᱪᱷᱟ ᱛᱟᱦᱚᱞᱮ ᱱᱚᱝᱠᱟ ᱯᱟᱴᱟᱵᱤᱸᱫᱷᱟᱹ ᱠᱚᱫᱚ
ᱯᱟᱴᱟᱵᱷᱤᱸᱫᱟᱹ ᱠᱚᱦᱚᱸ ᱟᱡᱚᱢ ᱵᱟᱲᱟ ᱦᱩᱭ ᱠᱟᱱᱟ ᱚᱰᱮᱦᱚᱸ ᱵᱟᱝ ᱪᱟᱞᱟᱣ ᱵᱟᱲᱟ ᱦᱩᱭ ᱠᱟᱱᱟ ᱥᱩᱨ ᱜᱮᱭᱟᱞᱮ ᱯᱟᱴᱟᱵᱤᱫᱟᱹ ᱫᱚ ᱟᱨᱦᱚ ᱞᱮ ᱥᱩᱨᱟ
ᱢᱚᱴᱟᱢᱩᱴᱤ ᱯᱟᱴᱟᱵᱷᱤᱸᱫᱟ. ᱫᱚᱞᱤᱧ ᱥᱩᱨᱟ ᱛᱤᱱᱟ‌ᱹᱜ ᱞᱤᱧ ᱞᱟ. ᱭ ᱟᱵᱤᱱᱟ ᱢᱚᱴᱟᱢᱩ ᱼᱼ ᱴᱤ ᱳᱭ ᱥᱟᱛ ᱠᱤᱞᱳ ᱟᱴ ᱠᱤᱞᱳᱢᱤᱴᱟᱨ ᱜᱟᱱ ᱦᱳᱭᱳᱜᱼᱟ
ᱚ ᱟᱪᱪᱷᱟ ᱟᱪᱪᱷᱟ
ᱟᱨ ᱵᱩᱨᱩ ᱵᱚᱸᱜᱟ ᱫᱚ ᱦᱩᱭᱩᱜᱼᱟ ᱛᱤᱱᱟᱹᱜ ᱳᱭ ᱯᱚᱱᱨᱚ ᱜᱟᱱ ᱦᱳᱭᱳᱜᱼᱟ ᱥᱚᱞᱳ ᱯᱚᱱᱨᱚ ᱥᱚᱞᱳ
ᱚ ᱟᱪᱪᱷᱟ ᱟᱪᱪᱷᱟ ᱛᱟᱦᱚᱞᱮ ᱥᱩᱨ ᱧᱚᱜ ᱜᱮᱭᱟ ᱵᱟᱝ
ᱦᱩᱸ
ᱟᱪᱪᱷᱟ ᱟᱪᱪᱷᱟ
ᱪᱟᱞᱟᱣ ᱜᱮ ᱵᱟᱝ ᱪᱟᱞᱟᱣ ᱵᱟᱝ, ᱵᱟᱝ ᱵᱟᱝ ᱪᱟᱞᱟᱣ ᱵᱟᱲᱟ ᱦᱩᱭ ᱚᱱᱠᱟ ᱢᱤᱫ ᱫᱷᱟᱣ ᱜᱤᱫᱽᱨᱟᱹ ᱨᱮᱠᱚ ᱤᱫᱤ ᱞᱤᱫᱤᱧᱟ ᱚᱱᱠᱟ ᱠᱟᱹᱡ ᱠᱟᱹᱡ ᱞᱤᱧ ᱫᱤᱥᱟᱹᱭᱟ ᱟᱨᱠᱤ
ᱚᱻ
ᱟᱯᱪᱷᱟ ᱟᱯᱪᱷᱟ ᱩᱭᱦᱟᱹᱨᱟ ᱵᱟᱞᱤᱧ ᱫᱤᱥᱟᱹᱭᱟ
ᱦᱮ ᱟᱫᱚ ᱜᱚᱝᱠᱮ ᱱᱮᱛᱟᱨ ᱫᱚ ᱱᱚᱝᱠᱟ ᱵᱟᱝ ᱪᱟᱞᱟᱜ ᱥᱟᱱᱟ ᱵᱤᱱᱟ?
ᱪᱟᱞᱟᱜ ᱟᱫᱚ ᱪᱟᱞᱟᱜ ᱥᱟᱱᱟᱣᱟ ᱟᱫᱚ ᱵᱟᱦᱨᱮ ᱠᱚᱨᱮ ᱜᱮ ᱟᱹᱞᱤᱧ ᱢᱟᱞᱤᱧ ᱛᱟᱦᱮᱱᱟ ᱥᱮ ᱵᱟᱦᱨᱮ ᱠᱚᱨᱮ ᱜᱮ
ᱚ ᱟᱪᱪᱷᱟ ᱟᱪᱪᱷᱟ ᱟᱪᱪᱷᱟ ᱦᱳᱭ
ᱢᱟᱱᱮ ᱪᱮᱫ ᱤᱧ ᱞᱟᱹᱭᱟ ᱟᱞᱮ ᱥᱩᱨ ᱨᱮᱜᱮ ᱤᱥᱠᱩᱞ ᱠᱚ ᱞᱤᱧ ᱠᱚᱢᱯᱞᱤᱴ ᱵᱟᱲᱟ ᱠᱮᱫᱟ ᱟᱫᱚ ᱛᱟᱦᱚᱞᱮ ᱟᱹᱰᱤ ᱫᱤᱱ ᱠᱷᱚᱱᱟᱜ ᱠᱚᱞᱮᱡᱽ ᱠᱚ ᱠᱚᱨᱟᱣ ᱵᱟᱲᱟ ᱦᱩᱭᱩᱜ ᱠᱟᱱᱟ ᱛᱚ
ᱚ ᱟᱪᱪᱷᱟ ᱟᱪᱪᱷᱟ ᱦᱳᱭ
ᱵᱟᱭᱨᱮ ᱨᱮᱜᱮ ᱢᱮᱱᱟᱜ ᱞᱤᱧᱟ ᱟᱫᱚ ᱦᱟᱜ ᱪᱟᱞᱟᱜ ᱵᱟᱝ ᱦᱩᱭ ᱞᱮᱱᱟ
ᱦᱳᱭ ᱚᱞᱚᱜ ᱯᱟᱲᱦᱟᱣ ᱦᱚᱸ ᱞᱟᱹᱠᱛᱤ ᱠᱟᱱ ᱜᱮᱭᱟ
ᱦᱮᱸ
ᱦᱳᱭ
ᱟᱹᱞᱤᱧ ᱦᱚᱸ ᱱᱚᱝᱠᱟ ᱚᱱᱟ ᱯᱟᱴᱟᱵᱤᱸᱫᱷᱟᱹ ᱵᱤᱱ ᱞᱟᱹᱭ ᱠᱮᱫᱼᱟ ᱫᱚᱢᱮ ᱪᱟᱞᱟᱜ ᱨᱮᱱᱟᱜ ᱤᱪᱪᱷᱟᱹ ᱫᱚ ᱢᱮᱱᱟᱜ ᱛᱟᱹᱞᱤᱧᱟ ᱟᱫᱚ ᱥᱟᱺᱜᱤᱧ ᱧᱚᱜ ᱜᱮᱭᱟ ᱛᱚ ᱟᱞᱮ ᱴᱷᱮᱱ ᱠᱷᱚᱱ ᱫᱚ
ᱦᱮᱸ
ᱞᱟᱹᱭ ᱟᱠᱚ ᱫᱚᱢᱮ ᱚᱱᱠᱟ ᱡᱟᱹᱥᱛᱤ ᱧᱚᱜ ᱦᱚᱲ ᱦᱩᱭᱩᱜ ᱟᱠᱚ ᱚᱸᱰᱮ ᱫᱚ
ᱦᱮᱸ ᱜᱚᱝᱠᱮ ᱟᱹᱞᱤᱧ ᱦᱚᱸ ᱚᱸᱰᱮ ᱠᱷᱟᱡ ᱠᱚ ᱤᱫᱤ ᱤᱫᱤ ᱠᱷᱟᱱ ᱜᱤᱫᱽᱨᱟᱹ
ᱦᱩᱸ
ᱦᱚᱭ ᱡᱟᱹᱱᱤᱡ ᱵᱟᱝ ᱫᱤᱥᱟᱹ ᱟᱛᱚ ᱟᱹᱰᱤ ᱫᱤᱱ ᱨᱮᱱᱟᱜ ᱠᱟᱛᱷᱟ ᱛᱚ,
ᱦᱳᱭ ᱦᱳᱭ ᱠᱟᱹᱴᱤᱡ ᱠᱟᱹᱴᱤᱡ ᱧᱚᱜ ᱨᱮᱫᱚ ᱵᱟᱝ ᱫᱤᱥᱟᱹᱜ ᱜᱮᱭᱟ,
ᱴᱩ ᱨᱮᱥᱮ ᱛᱷᱤᱨᱤᱞᱤᱧ ᱯᱟᱲᱦᱟᱜ ᱛᱟᱦᱮᱸᱱᱟ ᱟᱫᱚ ᱱᱤᱛᱚᱜ ᱢᱟᱼᱼ ᱠᱚᱞᱮᱡᱽ ᱠᱚᱦᱚᱸᱞᱤᱧ ᱠᱚᱢᱯᱞᱤᱴ ᱤᱫᱤᱭᱟ ᱱᱷᱟᱜ
ᱦᱮᱸ ᱦᱳᱭ ᱦᱳᱭ ᱫᱚᱢᱮ ᱪᱟᱞᱟᱣ ᱨᱮᱱᱟᱜ ᱤᱪᱪᱷᱟᱹ ᱢᱮᱱᱟᱜ ᱛᱟᱹᱞᱤᱧᱟ ᱟᱹᱞᱤᱧ ᱦᱚᱸ ᱟᱫᱚ ᱱᱚᱝᱠᱟ ᱥᱟᱺᱜᱤᱧ ᱧᱚᱜ ᱜᱮᱭᱟ ᱵᱟᱹᱞᱤᱧ ᱪᱟᱞᱟᱣ ᱫᱟᱲᱮᱭᱟᱼᱜ ᱯᱟᱞᱮᱫ ᱟᱸᱡᱚᱢ ᱟᱠᱟᱜ ᱞᱤᱧ ᱱᱚᱝᱠᱟ ᱟᱭᱢᱟ ᱥᱟᱺᱜᱤᱧ ᱥᱟᱺᱜᱤᱧᱻ ᱠᱚᱨᱮᱱ ᱦᱚᱸᱠᱚ ᱦᱤᱡᱩᱜ ᱜᱮᱭᱟ ᱵᱟᱥ ᱠᱚᱛᱮ
ᱦᱮᱸ ᱜᱚᱝᱠᱮ ᱦᱮᱸ ᱟᱭᱢᱟ ᱜᱟᱱ ᱵᱟᱥ ᱛᱤᱸᱜᱩ ᱠᱚᱜᱼᱼ ᱞᱟᱹᱭ ᱟᱠᱚ ᱛᱟᱨᱯᱚᱨ ᱥᱳᱥᱟᱞ ᱢᱤᱰᱤᱭᱟ ᱠᱚᱨᱮ ᱞᱤᱧ ᱧᱮᱞ ᱵᱟᱲᱟᱭᱟ ᱟᱭᱢᱟ ᱜᱟᱱ ᱢᱟᱱᱮ ᱵᱟᱥᱼᱼ ᱟᱹᱰᱤ ᱡᱷᱟᱹᱞ ᱡᱷᱟᱹᱞ ᱠᱚᱨᱮ ᱠᱷᱚᱱᱟᱜ ᱢᱟᱱᱮ ᱦᱚᱭᱛᱳ ᱢᱤᱫᱴᱟᱹᱝ ᱟᱹᱛᱳ ᱨᱮ ᱢᱮᱱᱟᱜᱼᱟ ᱢᱮᱱᱛᱮ ᱢᱤᱫᱴᱟᱹᱝ ᱟᱹᱛᱳ ᱠᱷᱚᱱᱟᱜ ᱠᱚ ᱦᱮᱡ ᱟᱠᱟᱱᱟ ᱟᱹᱰᱤ ᱡᱷᱟᱹᱞ ᱟᱹᱛᱳ ᱠᱷᱚᱱᱟᱜ ᱢᱟᱱᱮ ᱚᱱᱠᱟᱼᱚᱱᱠᱟ ᱫᱤᱥᱚᱢ ᱢᱮᱱᱟᱜᱼᱟ ᱦᱚᱭᱛᱚ ᱚᱱᱛᱮ ᱠᱷᱚᱱᱟᱜ ᱵᱟᱥ ᱛᱮᱠᱚ ᱵᱷᱟᱲᱟ ᱵᱟᱥ ᱛᱮᱠᱚ ᱦᱮᱡ
ᱦᱳᱭ ᱦᱳᱭ ᱦᱳᱭ ᱟᱫᱚ ᱦᱟᱸᱜ ᱯᱚᱨᱮ ᱵᱟᱨ ᱫᱚ ᱦᱟᱸᱜ ᱞᱟᱹᱭᱮᱫᱼᱞᱤᱧ ᱪᱟᱞᱟᱜ ᱜᱮᱭᱟᱞᱤᱧ ᱯᱚᱨᱮ ᱵᱟᱨ ᱫᱚ
ᱯᱚᱨᱮᱞ ᱵᱟᱨ ᱵᱟᱝ
ᱦᱳᱭ ᱦᱳᱭ ᱱᱚᱜᱼᱚᱭ ᱛᱚ ᱥᱮᱴᱮᱨ ᱦᱮᱡ ᱮᱱᱟ ᱦᱟᱸᱜ ᱢᱮᱱ ᱜᱟᱱᱚᱜᱼᱟ ᱥᱮ
ᱦᱮᱸ ᱦᱮᱸ ᱫᱩᱨᱜᱟ ᱯᱩᱡᱟᱹ ᱯᱚᱨᱮᱨ ᱠᱷᱟᱱ ᱜᱮ ᱛᱚ ᱵᱟᱝ,
ᱦᱳᱭ ᱦᱳᱭ ᱦᱳᱭ ᱛᱟᱦᱚᱞᱮ ᱜᱚᱝᱠᱮ ᱞᱟᱹᱭᱮᱜᱼᱟᱹᱞᱤᱧ ᱚᱱᱠᱟ ᱟᱯᱮ ᱚᱱᱟ ᱥᱩᱨ ᱥᱩᱯᱩᱨ ᱠᱚᱨᱮ ᱫᱚ ᱚᱱᱠᱟ ᱞᱟᱹᱴᱩ ᱧᱚᱜ ᱯᱟᱛᱟ ᱠᱚᱫᱚ ᱦᱩᱭᱩᱜ ᱵᱟᱲᱟᱜ ᱜᱮᱭᱟ ᱥᱮ ᱵᱟᱝ
ᱯᱟᱛᱟ ᱫᱚ ᱚᱱᱮ ᱟᱵᱮᱱ ᱚᱱᱮ ᱡᱟᱦᱟᱸᱵᱤᱱ ᱞᱟᱹᱭ ᱠᱮᱫ ᱵᱩᱨᱩ ᱵᱚᱸᱜᱟ ᱵᱩᱨᱩ ᱵᱚᱸᱜᱟᱼᱼ ᱱᱮᱥ ᱫᱚ ᱯᱟᱸᱪ ᱪᱟᱨ ᱯᱟᱸᱪ ᱥᱮ ᱯᱟᱸᱪ ᱯᱟᱲᱟᱣ ᱞᱮᱱᱟᱼᱼ ᱟᱫᱚ ᱚᱱᱟ ᱵᱩᱨᱩ ᱵᱚᱸᱜᱟᱜ ᱥᱩᱢᱟᱹᱭ ᱨᱮ ᱟᱫᱚ ᱟᱞᱮ ᱫᱚ ᱡᱮ ᱦᱤᱞᱚᱜ ᱯᱟᱲᱟ ᱜᱷᱟᱴ ᱦᱩᱭᱩᱜᱼᱟ ᱤᱱᱟᱹ ᱠᱷᱟᱱ ᱜᱮ ᱪᱟᱞᱟᱣᱮᱱ ᱛᱟᱦᱮᱱᱟ ᱩᱱᱤ ᱜᱤᱫᱽᱨᱟᱹ ᱚᱱᱟ ᱫᱚ ᱵᱟᱨ ᱫᱤᱱ ᱦᱩᱭᱩᱜᱼᱟ ᱛᱚ ᱵᱩᱨᱩ ᱵᱚᱸᱜᱟ ᱛᱚ ᱡᱮ ᱟᱸᱡᱚᱢ ᱵᱟᱲᱟ ᱟᱠᱟᱫᱟ
ᱦᱳᱭ ᱦᱳᱭ
ᱟᱫᱚ ᱛᱟᱦᱚᱞᱮ ᱚᱱᱟ ᱵᱟᱲᱟ ᱜᱷᱟᱴ ᱜᱮ ᱢᱟᱨᱟᱝ ᱯᱟᱛᱟ ᱞᱮᱠᱟ ᱟᱨᱠᱤ ᱦᱩᱭᱩᱜᱼᱟ ᱯᱚᱨᱚᱵᱽ ᱮᱱᱮᱡ ᱟᱨᱠᱤ ᱯᱟᱛᱟ ᱞᱮᱠᱟ ᱟᱹᱰᱤ ᱨᱟᱹᱥᱠᱟᱹ ᱜᱮ ᱟᱨ ᱠᱤ ᱥᱳᱥᱟᱞ ᱢᱤᱰᱤᱭᱟ ᱠᱚᱨᱮ ᱜᱮᱞᱤᱧ ᱧᱮᱞ ᱟᱠᱟᱫᱟ ᱛᱚ ᱥᱟᱶᱛᱮ ᱟᱹᱞᱤᱧ ᱦᱚᱸ ᱠᱟᱹᱡᱼᱠᱟᱹᱡ ᱞᱤᱧ ᱫᱤᱥᱟᱹᱭᱟ ᱨᱟᱹᱥᱠᱟᱹ ᱨᱚᱢᱚᱡᱽ ᱛᱮ ᱵᱟᱲᱟ ᱜᱷᱟᱴ ᱟᱨ ᱪᱮᱫ
ᱦᱳᱭ ᱦᱳᱭ ᱦᱳᱭ
ᱥᱟᱱᱛᱟᱲ ᱫᱚ ᱵᱮᱥᱤᱨ ᱵᱷᱟᱜᱽ ᱵᱩᱨᱩ ᱠᱚ ᱧᱮᱞᱟ ᱡᱮ ᱦᱤᱞᱚᱜ ᱚᱱᱟ ᱢᱤᱫ ᱫᱤᱱ ᱵᱩᱨᱩ ᱦᱩᱭᱩᱜᱼᱟ ᱛᱚ ᱢᱤᱫ ᱫᱤᱱ ᱫᱚᱠᱚ ᱵᱚᱸᱜᱟᱭᱟ ᱟᱨ ᱢᱤᱫ ᱫᱤᱱ ᱫᱚ ᱵᱩᱨᱩ ᱧᱮᱞ ᱠᱚ ᱪᱟᱞᱟᱜᱼᱟ ᱟᱨ ᱥᱟᱱᱛᱟᱲ ᱫᱚ ᱟᱵᱚ ᱥᱟᱱᱛᱟᱲ ᱫᱚᱠᱚ ᱱᱮᱛᱟᱨ ᱫᱚᱠᱚ ᱱᱚᱝᱠᱟᱭᱮᱫᱟ ᱢᱟᱱᱮ ᱵᱚᱸᱜᱟ ᱦᱤᱞᱚᱜ ᱫᱚ ᱵᱟᱠᱚ ᱪᱟᱞᱟᱜ ᱠᱟᱱᱟ ᱡᱮ ᱦᱤᱞᱚᱜ ᱵᱚᱸᱜᱟ ᱯᱚᱨᱮᱨ ᱫᱤᱱ ᱵᱩᱨᱩ ᱦᱚᱸᱠᱚ ᱧᱮᱞᱮᱫᱼᱟ ᱚᱱᱟ ᱥᱟᱶᱛᱮ ᱵᱟᱲᱟ ᱜᱷᱟᱴ ᱦᱚᱸᱠᱚ ᱧᱮᱞ ᱛᱟᱨᱟᱭᱮᱫᱼᱟ ᱢᱟᱱᱮ ᱯᱟᱛᱟ ᱦᱚᱸᱠᱚ ᱧᱮᱞ ᱛᱚᱨᱟᱭᱟ ᱮᱱᱮᱡ ᱛᱟᱨᱟᱭᱮᱫ ᱟᱠᱚ ᱢᱤᱫ ᱥᱟᱶᱛᱮ ᱵᱟᱨᱭᱟ ᱠᱟᱹᱢᱤ ᱦᱩᱭᱩᱜ ᱠᱟᱱᱟ ᱛᱚ
ᱟᱹᱞᱤᱧ ᱫᱚ ᱦᱟᱸᱜ ᱞᱤᱧ ᱪᱟᱞᱟᱣ ᱞᱮᱱᱟ ᱱᱚᱝᱠᱟ ᱫᱩ ᱦᱟᱡᱟᱨ ᱛᱮᱭᱤᱥ ᱨᱮ,
ᱟᱪᱪᱷᱟ
ᱦᱮᱸ ᱞᱤᱧ ᱪᱟᱞᱟᱣ ᱞᱮᱱᱟ ᱟᱫᱚ ᱱᱚᱝᱠᱟ ᱟᱞᱮ ᱫᱚ ᱦᱟᱸᱜ ᱟᱨ ᱥᱩᱫᱷᱩ ᱱᱚᱝᱠᱟ ᱵᱩᱨᱩ ᱚᱱᱟ ᱡᱟᱦᱟᱸ ᱵᱚᱸᱜᱟ ᱞᱟᱹᱭ ᱠᱚ ᱵᱚᱸᱜᱟᱭᱟᱠᱚ ᱪᱚᱴᱨᱮ ᱵᱩᱨᱩ ᱪᱚᱴᱨᱮ ᱨᱟᱠᱟᱵ ᱟᱠᱚ
ᱦᱩᱸ
ᱦᱩᱸ ᱚᱰᱮᱸ ᱜᱮᱞᱤᱧ ᱪᱟᱞᱣ ᱞᱮᱱᱟ ᱦᱟᱸᱜ, ᱪᱟᱞᱣ ᱞᱮᱱᱟ ᱟᱨᱠᱤ ᱚᱸᱰᱮᱜᱮ ᱱᱚᱝᱠᱟ ᱨᱟᱠᱟᱵ ᱟᱬᱜᱚ ᱵᱟᱲᱟ ᱛᱮᱜᱮ ᱚᱝᱠᱟ ᱟᱹᱭᱩᱵ ᱮᱱᱟ ᱟᱨᱞᱮ ᱨᱩᱣᱟᱹᱲ ᱮᱱᱟ ᱟᱞᱮ ᱫᱚ ᱦᱟᱸᱜ
ᱚ, ᱛᱚᱵᱮ ᱵᱟᱲᱟᱷᱟᱴ ᱥᱮᱫ ᱫᱚ ᱵᱟᱯᱮ ᱪᱟᱞᱟᱣ ᱠᱟᱱᱟ ᱵᱟᱝ
ᱵᱟ ᱞᱮ ᱪᱟᱞᱟᱣ ᱞᱮᱱᱟ
ᱟᱥᱚᱨᱚᱞᱟᱜ ᱜᱮ ᱛᱚ ᱜᱚᱝᱠᱮ ᱛᱚᱵᱮ ᱢᱤᱥ ᱦᱚᱴᱚ ᱠᱟᱫᱟ ᱢᱟᱱᱮ ᱯᱩᱪᱩᱡ ᱦᱚᱴᱚ ᱠᱟᱫᱟ ᱫᱚᱢᱮ ᱡᱟᱠ ᱡᱚᱢᱚ ᱡᱟᱠ ᱡᱚᱢᱚᱠ ᱦᱩᱭᱩᱜᱼᱟ ᱟᱛᱚ ᱚᱸᱰᱮ ᱫᱚ
ᱦᱳᱭ ᱦᱳᱭ ᱟᱸᱡᱚᱢ ᱠᱟᱜ ᱜᱮ ᱚᱸᱰᱮ ᱜᱮ ᱨᱟᱹᱥᱠᱟᱹ ᱧᱚᱜ ᱵᱩᱡᱩᱜ-ᱟ ᱥᱮ ᱪᱮᱫ ᱦᱩᱸ, ᱚᱸᱰᱮ ᱜᱮ ᱱᱚᱝᱠᱟ ᱴᱟᱢᱟᱠ ᱛᱩᱢᱫᱟᱹᱜ ᱛᱮᱠᱚ ᱮᱱᱮᱡ ᱜᱮᱭᱟ ᱵᱟᱝ
ᱦᱮᱸ ᱚᱸᱰᱮ ᱜᱮ ᱴᱟᱢᱟᱠ ᱛᱩᱢᱫᱟᱜ ᱛᱟᱨᱯᱚᱨᱮ ᱰᱷᱟᱠ ᱠᱚ ᱵᱤᱱ ᱧᱮᱞ ᱠᱟᱫᱟ ᱰᱷᱟᱠ
ᱦᱳᱭ ᱦᱳᱭ ᱦᱳᱭ ᱞᱟᱹᱴᱩ ᱞᱟᱹᱴᱩ
ᱦᱮᱸ ᱦᱮᱸ ᱡᱤᱞᱤᱧ ᱡᱤᱞᱤᱧᱟᱜ
ᱦᱳᱭ ᱦᱳᱭ ᱦᱳᱭ
ᱦᱮᱸ ᱱᱚᱠᱟ ᱟᱹᱰᱤ ᱢᱟᱱᱮ ᱨᱟᱹᱥᱠᱟᱹ ᱨᱚᱢᱚᱡ ᱪᱮᱫ ᱞᱤᱧ ᱞᱟᱹᱭᱟ ᱢᱟᱱᱮ
ᱦᱳᱭ ᱦᱳᱭ ᱚᱸᱰᱮ ᱜᱮ ᱱᱚᱝᱠᱟ ᱪᱟᱞᱟᱣ ᱨᱮᱱᱟᱜ ᱤᱪᱪᱷᱟᱹ ᱫᱚ ᱢᱮᱱᱟᱜᱼᱟ ᱟᱫᱚ ᱵᱟᱞᱤᱧ ᱪᱟᱞᱟᱣ ᱫᱟᱲᱮᱭᱟᱫᱟ ᱩᱱᱫᱚ
ᱟᱭᱩᱵ ᱮᱱᱠᱷᱟᱱ ᱫᱚ ᱟᱫᱚ ᱪᱤᱠᱟᱹᱛᱮ ᱯᱮ ᱪᱟᱞᱟᱜᱼᱟ ᱵᱟᱝ
ᱦᱳᱭ ᱦᱳᱭ ᱟᱨ ᱱᱚᱝᱠᱟ ᱦᱟᱸᱰᱮ ᱱᱚᱸᱰᱮ ᱨᱮᱱ, ᱦᱟᱸᱰᱮ ᱱᱚᱸᱰᱮ ᱨᱮᱱ ᱛᱟᱦᱮᱸ ᱠᱟᱱᱟᱞᱮ ᱛᱚ ᱩᱸ
ᱛᱚ ᱟᱹᱞᱤᱧ ᱦᱚᱸ ᱪᱟᱞᱟᱣ ᱫᱚ ᱥᱟᱱᱟ ᱦᱮᱸ‌ ᱛᱚ ᱟᱹᱞᱤᱧ ᱦᱚᱸ ᱪᱟᱞᱟᱣ ᱫᱚ ᱥᱟᱱᱟ ᱞᱤᱧᱟᱹ ᱢᱮᱱᱠᱷᱟᱱ ᱟᱫᱚ ᱦᱟᱸᱜ ᱟᱨᱠᱤ ᱟᱹᱞᱤᱧ ᱫᱚ ᱢᱚᱱᱮ ᱢᱚᱱᱮ ᱵᱟᱲᱟ ᱦᱩᱭᱩᱜ ᱠᱟᱱᱟ ᱡᱮ ᱢᱤᱫ ᱫᱷᱟᱣ ᱨᱮᱜᱮ ᱪᱟᱞᱟᱣ ᱫᱚ ᱪᱟᱞᱟᱜ ᱦᱩᱭᱩᱜᱼᱟ ᱠᱟᱹᱢᱤ ᱠᱚ ᱧᱟᱢ ᱵᱟᱲᱟ ᱠᱟᱛᱮᱫ
ᱟᱪᱪᱷᱟ ᱟᱪᱪᱷᱟ ᱦᱳᱭ ᱚᱱᱟ ᱦᱚᱸ ᱱᱟᱯᱟᱭ ᱠᱟᱛᱷᱟ ᱠᱟᱱ ᱜᱮᱭᱟ, ᱟᱪᱷᱟ ᱟᱪᱷᱟ᱾
ᱟᱨ ᱠᱟᱢᱤ ᱠᱚ ᱧᱟᱢ ᱵᱟᱲᱟ ᱠᱟᱛᱮᱫ ᱠᱟᱹᱡ ᱠᱟᱹᱡ ᱯᱷᱤᱨᱤᱜᱼᱟ ᱛᱚ
ᱦᱳᱭ
ᱯᱷᱤᱨᱤ ᱟᱨᱠᱤ ᱛᱟᱦᱮᱱᱟ ᱠᱟᱢᱤ ᱠᱚ ᱧᱟᱢ ᱵᱟᱲᱟ ᱞᱮᱠᱷᱟᱱ ᱦᱟᱸᱜ ᱟᱫᱚ ᱚᱱᱟ ᱜᱮ ᱢᱮᱱᱫᱟᱞᱤᱧ ᱠᱟᱢᱤ ᱠᱚ ᱧᱟᱢ ᱠᱟᱛᱮ ᱮᱠᱟᱞ ᱛᱮ ᱞᱤᱧ ᱪᱟᱞᱟᱜ-ᱟ ᱡᱟᱸᱜᱟ, ᱥᱮᱹᱭ ᱢᱟ ᱰᱟᱞᱤᱧ ᱪᱟᱞᱟᱣ ᱠᱟᱱ ᱜᱮᱭᱟ ᱟᱹᱰᱤ ᱫᱤᱱ ᱠᱷᱚᱡ
ᱟᱪᱪᱷᱟ ᱟᱪᱪᱷᱟ ᱟᱪᱪᱷᱟ
ᱜᱚᱝᱠᱮ ᱛᱟᱦᱞᱮ ᱞᱟᱹᱭᱟᱞᱤᱧ ᱱᱚᱝ ᱠᱟ ᱟᱯᱮ ᱥᱮᱫ ᱫᱚ ᱱᱚᱝᱠᱟ ᱫᱟᱜ ᱡᱟᱹᱲᱤ ᱠᱚᱫᱚ ᱪᱮᱫ ᱞᱮᱠᱟ
ᱫᱟᱜ ᱡᱟᱹᱲᱤ ᱠᱚᱫᱚ ᱢᱚᱴ ᱢᱩᱴᱤ ᱦᱩᱭᱩᱜ ᱠᱟᱱ ᱜᱮᱭᱟ ᱱᱚᱜᱼᱚᱭ ᱪᱟᱥ ᱵᱟᱲᱟ, ᱱᱚᱜᱼᱚᱭ ᱨᱚᱦᱚᱭ ᱵᱟᱲᱟ ᱦᱩᱭᱩᱜ ᱠᱟᱱᱟ ᱾ ᱵᱟᱹᱭᱦᱟᱹᱲ ᱠᱚᱫᱚ ᱢᱩᱪᱟᱹᱫ ᱜᱚᱫᱚ ᱠᱟᱱᱟ, ᱨᱚᱦᱚᱭ ᱨᱚᱦᱚᱭ ᱛᱮ᱾
ᱟ ᱪᱪᱷᱟ ᱪᱷᱟ ᱪᱷᱟ ᱵᱟᱹᱭᱦᱟᱹᱲ ᱠᱚᱫᱚ ᱵᱟᱝ, ᱚᱸᱻ ᱾
ᱟᱯᱮ ᱥᱮᱫ ᱫᱚ ᱜᱚᱝᱠᱮ ᱨᱚᱦᱚᱭ ᱠᱮ-ᱟ ᱯᱮ ᱥᱮ ᱟᱹᱣᱨᱤ?
ᱟᱞᱮ ᱥᱮᱫ ᱦᱚᱸ ᱜᱚᱝᱠᱮ ᱱᱚᱝᱠᱟ ᱵᱟᱹᱦᱟᱹᱲ ᱛᱮᱫ ᱞᱮ ᱨᱚᱦᱚᱭ ᱠᱟᱜ-ᱟ᱾ ᱟᱨ ᱱᱚᱝᱠᱟ ᱠᱤᱪᱷᱩ ᱜᱟᱱ ᱵᱟᱠᱤ ᱢᱮᱱᱟᱜ-ᱟ ᱦᱟᱸᱜ᱾ ᱟᱫᱚ ᱱᱚᱝᱠᱟ ᱱᱚᱜ-ᱚ ᱱᱟ ᱫᱟᱜ ᱡᱟᱹᱲᱤ ᱜᱮ ᱵᱟᱨᱯᱮ ᱫᱤᱱ ᱦᱟᱸᱜ ᱴᱷᱤᱠ ᱢᱚᱛᱚ ᱵᱟᱭ ᱫᱟᱲᱮᱭᱟᱜ ᱞᱮᱭᱟ ᱚᱱᱟᱛᱮ ᱦᱟᱸᱜ ᱵᱟᱞᱮ ᱮᱦᱚᱵᱛᱟᱲ ᱠᱟᱫᱟ᱾
ᱟᱪᱪᱷᱟ, ᱛᱚᱵᱮ ᱯᱟᱸᱪ ᱟᱴᱤ ᱠᱚᱫᱚ ᱦᱩᱭ ᱠᱟᱱᱟ ᱵᱟᱝ?
ᱦᱳᱭ ᱦᱳᱭ, ᱦᱩᱭ ᱟᱠᱟᱱᱟ ᱾ ᱟᱨ ᱛᱚᱞᱟ ᱠᱚᱦᱚᱸ ᱦᱟᱸᱜ, ᱚᱱᱠᱟ ᱨᱚᱦᱚᱭ ᱜᱟᱱ ᱞᱮᱠᱟ ᱜᱮ ᱦᱳᱭ ᱠᱟᱱᱟ, ᱟᱨ ᱱᱚᱝᱠᱟ ᱚᱠᱛᱚ ᱨᱮ ᱡᱩᱫᱤ ᱵᱟᱵᱚᱱ ᱨᱚᱦᱚᱭ ᱞᱮᱠᱷᱟᱱ ᱫᱚ, ᱦᱟᱲᱟᱢ ᱜᱤᱰᱤ-ᱟ, ᱥᱮ ᱛᱚᱞᱟ ᱠᱚᱦᱚᱸ᱾ ᱟᱫᱚ ᱱᱚᱜᱼᱚᱭ ᱫᱟᱜ ᱡᱟᱹᱲᱤ ᱜᱮ ᱦᱟᱸᱜ ᱪᱮᱫᱞᱮᱠᱟ ᱟᱵᱚᱱ ᱠᱟᱱᱟᱭ
ᱦᱮᱸ ᱛᱚ, ᱟᱞᱮ ᱦᱚᱸ ᱚᱝᱠᱟ ᱜᱮ, ᱛᱚ ᱜᱷᱩᱴᱩ ᱛᱞᱟᱮ ᱯᱮ ᱜᱤᱲᱤ ᱠᱟᱜᱼᱟ ᱥᱮ ᱟᱣᱨᱤᱭᱟ
ᱦᱳᱭ ᱜᱤᱰᱤᱣ ᱠᱟᱜ-ᱟ ᱞᱮ
ᱚ, ᱟᱫᱚ ᱜᱷᱩᱴᱩ ᱛᱚᱞᱟ ᱫᱚ ᱟᱹᱣᱨ ᱨᱤᱭᱟ ᱦᱟᱸᱜ ᱮᱠᱟᱨᱚᱱᱛᱮ ᱟ. ᱣᱨᱤ ᱦᱟᱸᱜ, ᱢᱟᱱᱮ ᱦᱟᱸᱜ ᱚᱱᱟ ᱫᱚ ᱦᱟᱸᱜ ᱟᱪᱷᱲᱟᱭ ᱦᱩᱭᱩᱜ-ᱟ ᱟᱨᱠᱤ ᱦᱟᱸᱜ᱾
ᱟᱪᱪᱷᱟ ᱪᱷᱟ ᱪᱷᱟ ᱾
ᱢᱟᱱᱮ, ᱦᱟᱸᱜ ᱫᱟᱜ ᱵᱟᱭ ᱫᱟᱜ ᱮᱫᱟ ᱛᱚ, ᱰᱷᱮᱨ ᱧᱚᱜ-ᱮ ᱫᱟᱜ ᱞᱮᱠᱷᱟᱱ, ᱪᱷᱟᱲᱟ, ᱟᱪᱷᱲᱟ ᱜᱚᱫ ᱠᱟᱜ ᱦᱩᱭᱩᱜᱼᱟ ᱾ ᱚᱱᱟ ᱠᱚᱢ ᱫᱤᱱ ᱛᱮᱱᱟᱜ ᱠᱟᱱᱟ ᱛᱚ ᱢᱟᱱᱮ ᱦᱳᱲᱳ ᱫᱟᱨᱮ ᱠᱚᱦᱚᱸ ᱛᱚ, ᱥᱚᱸᱜᱮ ᱦᱟᱸᱜ ᱦᱟᱨᱟ ᱜᱚᱫᱚᱜᱼᱟ ᱾
ᱟᱼᱪᱪᱷᱟ, ᱪᱷᱟ ᱾
ᱟᱯᱮ ᱫᱚ, ᱛᱚ ᱜᱚᱝᱠᱮ ᱛᱚᱵᱮ ᱜᱷᱩᱴᱩ ᱛᱚᱞᱟ ᱟᱨ, ᱢᱟᱱᱮ ᱵᱟᱹᱭᱦᱟᱹᱲ ᱛᱚᱞᱟ ᱫᱚ ᱢᱤᱫ ᱥᱟᱶ ᱛᱮᱫᱚ, ᱵᱟᱯᱮ ᱜᱤᱲᱤ ᱜᱮᱭᱟ ᱵᱟᱝ?
ᱮᱧ, ᱵᱟᱝ ᱵᱟᱝ?
ᱛᱟᱭᱚᱢ ᱵᱟᱲᱟ
ᱦᱳᱭ, ᱦᱳᱭ, ᱵᱷᱤᱱᱟᱹ ᱵᱷᱤᱱᱟ. ᱾
ᱛᱟᱭᱚᱢ ᱱᱟ᱾
ᱟᱞᱮ ᱦᱚᱸ ᱚᱝᱠᱟ ᱜᱮ ᱟᱨᱠᱤ᱾ ᱫᱟᱜ ᱡᱩᱫᱤ ᱴᱷᱤᱠ ᱜᱮ ᱫᱟᱜᱟᱭ, ᱛᱚᱵᱮ ᱢᱤᱫ ᱥᱟᱶᱛᱮ ᱜᱤᱲᱤ ᱦᱳᱭ ᱠᱚᱜᱼᱟ, ᱟᱫᱚ ᱚᱱᱠᱟ ᱫᱟᱜ ᱵᱟᱝ ᱠᱷᱟᱹᱛᱤᱨ ᱛᱮ ᱟᱹᱰᱤ ᱯᱚᱨᱮ ᱫᱟᱜᱚᱜ-ᱟ ᱛᱚ ᱚᱱᱟ ᱠᱷᱟᱹᱛᱤᱨ ᱛᱟᱭᱚᱢ ᱛᱮᱜᱮᱞᱮ ᱜᱤᱲᱤᱭᱟ᱾
ᱟᱪᱪᱷᱟ ᱪᱷᱟ ᱪᱷᱟ᱾
ᱛᱚ ᱢᱮᱱ ᱤᱫᱤᱧ ᱜᱚᱝᱠᱮ, ᱴᱟᱭᱤᱢ ᱠᱚ ᱪᱟᱵᱟ ᱠᱟᱱ ᱛᱟᱞᱟᱝᱼᱟ, ᱟᱨ ᱢᱤᱫᱴᱟᱝ ᱮᱯᱤᱥᱳᱰ ᱨᱮᱞᱟᱝ ᱧᱟᱯᱟᱢᱟ, ᱦᱮᱸ, ᱥᱮ?
ᱦᱳᱭ ᱦᱳᱭ ᱦᱳᱭ ᱢᱟ ᱛᱟᱦᱞᱮ᱾